ᱦᱮᱞᱳ ᱾
ᱦᱮᱸ ᱜᱚᱢᱠᱮ ᱟᱸᱡᱚᱢ ᱧᱟᱢ ᱫᱟᱵᱮᱱ?
ᱦᱮᱸ ᱟᱸᱡᱚᱢ ᱫᱟᱞᱤᱧ ᱾
ᱚᱸ ᱟᱪᱪᱷᱟ ᱟᱪᱪᱷᱟ
ᱛᱟᱦᱞᱮ ᱮᱱᱟᱱ ᱪᱮᱫ ᱪᱮᱫ ᱛᱷᱟᱱᱮ ᱱᱤᱭᱟᱹ ᱜᱮᱞᱟᱝ ᱜᱚᱞᱯᱷᱚᱭᱮᱫ ᱛᱟᱦᱮᱸᱫ? ᱮᱸᱜ ᱦᱩᱸ ᱾
ᱞᱟᱹᱭ ᱵᱤᱱ ᱜᱚᱝᱠᱮ ᱾
ᱮᱱᱟᱱ ᱪᱮᱫ ᱪᱮᱫ ᱠᱟᱛᱷᱟ ᱱᱤᱭᱟᱹᱞᱟᱝ ᱜᱚᱞᱯᱚᱭᱮᱫ ᱛᱟᱦᱮᱸᱫ ᱡᱮ ᱮᱸ ᱚ
ᱴᱟᱶᱟᱨ ᱯᱨᱚᱵᱞᱮᱢ ᱮᱫ ᱛᱟᱢᱟ ᱮᱠᱴᱩ ᱾ ᱞᱟᱹᱭ ᱫᱟᱹᱞᱤᱧ ᱴᱟᱶᱠᱤ ᱯᱚᱵᱮᱞᱮᱢ ᱮᱫ ᱛᱟᱵᱤᱱᱟ ᱾
ᱚᱸ ᱦᱮᱸ ᱱᱤᱛᱚᱜ ᱮᱫᱟ
ᱦᱮᱸ ᱟᱸᱡᱚᱢ ᱫᱟᱞᱤᱧ ᱱᱤᱛᱚᱜ ᱫᱚ ᱾ ᱟᱸᱡᱚᱢ ᱫᱟᱞᱤᱧ ᱾
ᱚᱸ ᱦᱮᱸ ᱮᱱᱟᱱᱚᱜ ᱡᱟᱦᱟᱸ ᱚᱨᱠᱮᱥᱴᱟᱨ ᱱᱤᱭᱮ ᱞᱟᱝ ᱜᱚᱞᱯᱚᱭᱮᱫ ᱛᱟᱦᱮᱸᱫ ᱛᱟᱦᱚᱞᱮ ᱚᱱᱟᱜᱮ ᱦᱮᱸ ᱞᱟᱹᱭ ᱵᱤᱱ ᱢᱟ ᱾
ᱦᱩᱸ ᱾
ᱡᱟᱦᱟᱸ ᱦᱮᱸ ᱱᱮᱛᱟᱨ ᱥᱳᱥᱟᱞ ᱢᱤᱰᱤᱭᱟ ᱨᱮ ᱧᱮᱞᱚᱜ ᱠᱟᱱᱟ ᱾ ᱮᱸᱜ ᱢᱟᱹᱭ ᱵᱟᱹᱵᱩ ᱛᱟᱠᱚ ᱱᱚᱝᱠᱟ ᱮᱸ ᱟᱹᱰᱤ ᱨᱚᱠᱚᱢ ᱠᱟᱛᱮ ᱠᱚ ᱮᱱᱮᱡ ᱠᱟᱱᱟ, ᱛᱟᱨᱯᱚᱨ ᱚᱱᱠᱟ ᱵᱩᱞ ᱢᱟᱛᱟᱞ ᱠᱟᱛᱮ ᱥᱮᱸ ᱯᱟᱹᱶᱨᱟᱹ ᱦᱟᱺᱰᱤ ᱧᱩ ᱠᱟᱛᱮᱫ ᱜᱚᱦᱚᱲ ᱜᱚᱯᱚᱲ ᱵᱟᱲᱟᱭ ᱠᱟᱱᱟ ᱠᱚ ᱦᱚᱜ-ᱚᱣ ᱠᱚ ᱠᱟᱹᱴᱤᱡ ᱧᱮᱧᱮᱞ ᱛᱮᱦᱚ ᱠᱷᱟᱨᱟᱯ ᱜᱮ ᱟᱹᱭᱠᱟᱹᱜ ᱠᱟᱱᱟ ᱾ ᱛᱟᱯᱚᱨ ᱡᱚᱠᱷᱚᱱ ᱜᱮ ᱥᱳᱥᱟᱞ ᱢᱤᱰᱤᱭᱟ ᱨᱮ ᱟᱲᱟᱜᱼᱚᱜ ᱠᱟᱱᱟ ᱛᱚᱠᱷᱚᱱ ᱜᱮ ᱟᱹᱰᱤ ᱨᱚᱠᱚᱢ ᱦᱚᱲ ᱠᱚ ᱧᱮᱞ ᱮᱫᱟ ᱡᱟᱦᱟᱸ ᱫᱤᱠᱩ ᱪᱷᱟᱹᱛᱤᱠ ᱠᱚ ᱦᱚᱸ ᱩᱱᱠᱩ ᱟᱵᱟᱨ ᱮᱸᱜ ᱩᱱᱠᱩ ᱩᱱ ᱠᱚ ᱞᱟᱹᱭᱟᱠᱚ ᱡᱮ, ᱦᱮᱸ ᱱᱩᱠᱩ ᱦᱚᱲ ᱫᱚ ᱢᱮᱫᱴᱮᱱ ᱞᱟᱛᱟᱨ ᱨᱮᱜᱮ ᱠᱚ ᱛᱟᱦᱮᱸᱭᱮᱱᱟ ᱠᱚ ᱡᱮ ᱚᱞᱚᱜ ᱯᱟᱲᱦᱟᱣ ᱛᱮ ᱥᱮᱠᱮ ᱥᱤᱠᱷᱱᱟᱹᱛ ᱠᱟᱛᱮᱫ ᱾ ᱡᱮ ᱠᱟᱹᱴᱤᱡ ᱵᱷᱟᱞᱮ ᱠᱤᱪᱷᱩ ᱠᱚᱨᱟᱣ ᱨᱮᱱᱟᱜ ᱦᱮᱸ ᱚᱱᱟ ᱚᱱᱛᱮ ᱫᱚ ᱵᱟᱝ ᱠᱟᱛᱮᱫ ᱱᱤᱛᱚᱜ ᱦᱟᱺᱰᱤ ᱯᱟᱹᱣᱨᱟᱹ ᱧᱩ ᱠᱟᱛᱮᱫ ᱚᱠᱟᱨᱮ ᱮᱱᱮᱡ ᱵᱟᱲᱟ, ᱱᱚᱝᱠᱟ ᱨᱮᱜᱮ ᱱᱩᱠᱩ ᱫᱚᱠᱚ ᱛᱟᱦᱮᱸᱭᱮᱱᱟᱠᱚ ᱦᱮᱸ ᱥᱮ ᱵᱟᱝ?
ᱛᱟᱦᱞᱮ, ᱦᱮᱸ ᱦᱮᱸ ᱞᱟᱹᱭᱵᱮᱱ ᱾
ᱢᱟᱹᱭ ᱵᱟᱵᱩ ᱟᱵᱚ ᱨᱮᱱ ᱤᱭᱤᱷᱟᱨ ᱱᱤᱛᱚᱜ‌ ᱡᱟᱦᱟ ᱟᱵᱚᱱᱟᱜ ᱤᱭᱟᱹ ᱦᱚᱸ
ᱦᱮᱸ ᱦᱮᱸ ᱾
ᱱᱤᱛᱚᱜ ᱫᱚ ᱢᱮᱱ ᱫᱚᱨᱠᱟᱨᱚᱜ ᱠᱟᱱᱟ ᱡᱮ ᱟᱵᱚᱨᱮᱱ ᱜᱤᱫᱽᱨᱟᱹ ᱠᱚ ᱱᱚᱝᱠᱟᱭ ᱫᱟᱠᱚᱹᱡᱮ, ᱚᱲᱟᱜ ᱫᱚ ᱠᱟᱹᱡ ᱚᱲᱟᱜ ᱦᱚᱸ ᱢᱮᱱ ᱫᱚᱨᱠᱟᱨ ᱠᱟᱱᱟ ᱡᱮ ᱠᱩᱰᱮ ᱠᱷᱚᱵ ᱤᱭᱟᱹ ᱨᱮ ᱟᱥᱛᱟ ᱨᱮ ᱟᱭᱳ ᱦᱚᱲ ᱪᱮᱫ ᱦᱚᱸ ᱵᱟᱠᱚ ᱢᱮᱛᱟ ᱠᱚ ᱛᱟᱦᱮᱜ ᱩᱱᱠᱩ ᱦᱚᱸ ᱧᱟᱢ ᱠᱟᱫᱟ ᱠᱚ ᱧᱟᱢ
ᱦᱮᱸ ᱦᱮᱸ ᱦᱮᱸ ᱴᱷᱤᱠ ᱴᱷᱤᱠ ᱵᱮᱱ ᱞᱟᱹᱭ ᱠᱟᱜ, ᱟᱨ
ᱢᱮᱫᱴᱮᱱ ᱜᱤᱫᱽᱨᱟᱹ ᱡᱩᱫᱤ ᱟᱵᱤᱱ ᱴᱷᱤᱠ ᱵᱤᱱ ᱢᱚᱱᱮᱭᱟ ᱡᱩᱫᱤ ᱟᱡ ᱡᱟᱦᱟᱸ ᱱᱟᱜ ᱮᱢ ᱢᱮᱛᱟᱭᱟ ᱩᱱᱤ ᱠᱟ. ᱡ ᱨᱮᱦᱚ ᱟᱡᱚᱢ ᱜᱮᱭᱟ ᱢᱮᱛᱟᱭ ᱠᱷᱟᱱ ᱜᱮ ᱾
ᱦᱮᱸ ᱟᱨᱚ ᱜᱚᱝᱠᱮ ᱚᱱᱟ ᱨᱚᱲ ᱥᱚᱢᱚᱭ ᱠᱟᱹᱴ ᱴᱤᱡ ᱚᱱᱟ ᱠᱞᱤᱭᱟᱨ ᱧᱚᱜ ᱵᱟᱝ ᱟᱸᱡᱚᱢᱚᱜ ᱠᱟᱱᱟ ᱚᱱᱟ ᱠᱟᱹᱴᱤᱡ ᱦᱮᱸ ᱦᱮᱸ ᱠᱟᱹᱴᱤᱡ
ᱟᱪᱪᱷᱟ ᱟᱪᱪᱷᱟ, ᱱᱤᱛᱚᱜ ᱵᱤᱱ ᱟᱸᱡᱚᱢ ᱫᱟ?
ᱦᱮᱸ, ᱦᱮᱸ ᱦᱮᱸ ᱟᱸᱡᱚᱢᱚᱜ ᱠᱟᱱᱟ ᱾
ᱞᱟᱹᱭ ᱫᱟᱞᱤᱧ ᱟᱭᱳᱼᱵᱟᱵᱟ ᱠᱟ. ᱡ ᱦᱚᱸ ᱚᱲᱟᱜ ᱨᱮ ᱫᱚ ᱜᱤᱫᱽᱨᱟᱹ ᱠᱚᱫᱚ ᱢᱮᱱ ᱫᱟ ᱠᱚ ᱠᱟᱱᱟ ᱦᱮᱸᱥᱮ ᱾
ᱦᱮᱸ ᱦᱮᱸ
ᱫᱤᱭᱮ ᱟᱵᱚᱨᱮᱱ ᱜᱤᱫᱽᱨᱟᱹ ᱱᱚᱝᱠᱟᱭ ᱫᱟᱠᱚ ᱢᱮᱛᱟ ᱠᱷᱟᱱ ᱟᱵᱚ ᱡᱚᱛᱚ ᱜᱤᱫᱽᱨᱟᱹ ᱟᱵᱤᱱᱤᱡ ᱜᱤᱫᱽᱨᱟᱹ ᱡᱩᱫᱤ ᱢᱮᱛᱟᱭᱟ ᱩᱱᱤ ᱠᱟᱹᱡ ᱨᱮᱦᱚᱸ ᱠᱟᱛᱷᱟ ᱫᱚᱭ ᱜᱮᱭᱟᱭ ᱦᱮᱸ ᱥᱮ ᱵᱟᱝ?
ᱦᱮᱸ ᱱᱚᱣᱟ ᱫᱚ ᱮᱠᱫᱚᱢ ᱱᱚᱣᱟ ᱫᱚ ᱠᱟᱛᱷᱟ ᱫᱚ ᱠᱟᱱᱟ ᱦᱮᱸ ᱾ ᱚᱲᱟᱜ ᱦᱚᱲᱟᱜ ᱫᱟᱭᱤᱛᱛᱚ ᱫᱚ ᱮᱠᱫᱚᱢ ᱜᱮ ᱠᱟᱱᱟ ᱾
ᱡᱩᱫᱤ ᱚᱲᱟᱜ ᱦᱚᱲᱟᱜ ᱡᱩᱫᱤ ᱵᱟᱟᱭ ᱟᱡᱚᱢᱟ ᱫᱚ ᱚᱠᱚᱭᱟᱜ ᱟᱡᱚᱢᱟᱭ ᱢᱟ ᱞᱟᱹᱭᱵᱤᱱ?
ᱦᱮᱸ ᱦᱮᱸ ᱛᱟᱦᱚᱞᱮ ᱚᱲᱟᱜ ᱦᱚᱲ ᱫᱚ ᱮᱠᱵᱟᱨ ᱜᱮ ᱱᱚᱣᱟ
ᱟᱵᱚ ᱫᱚ ᱞᱟᱹᱭ ᱜᱮᱵᱚᱱ ᱞᱟᱹᱭᱼᱟ ᱡᱮ ᱵᱟᱵᱚᱱ ᱞᱟᱹᱭ ᱤᱭᱟᱹ ᱯᱟᱲᱦᱟᱜ ᱫᱚ ᱵᱷᱟᱞᱤ ᱤᱥᱠᱩᱞ ᱨᱮᱥᱮ ᱾
ᱦᱮᱸ ᱦᱮᱸ ᱾ ᱛᱟᱨᱯᱚᱨ ᱦᱚᱜᱼᱚᱱᱟ ᱱᱮ ᱱᱮᱛᱟᱨ ᱠᱚᱫᱚ ᱵᱮᱱ ᱧᱮᱞᱮᱫ ᱠᱚᱜᱮᱭᱟ ᱡᱮ ᱠᱟᱹᱴᱤᱡ ᱠᱷᱚᱱᱟᱜ ᱜᱮ ᱦᱩᱰᱤᱧ ᱦᱰᱤᱧ ᱢᱟᱹᱭ ᱵᱟᱹᱵᱩ ᱛᱟᱠᱚ ᱠᱚ ᱵᱟᱯᱞᱟᱜ ᱠᱟᱱᱟ ᱾ ᱛᱟᱦᱚᱞᱮ ᱦᱚᱜᱱᱟ ᱱᱤᱭᱮ ᱟᱵᱮᱱ ᱵᱟᱨᱮ ᱠᱟᱛᱷᱟ ᱞᱟᱹᱭ ᱵᱮᱱ ᱪᱮᱫᱟᱜ? ᱱᱩᱠᱩ ᱪᱮᱫᱟᱜ ᱩᱱᱟᱹᱜ ᱛᱟᱲᱟ-ᱛᱟᱹᱲᱤ ᱵᱟᱯᱞᱟᱜ ᱠᱟᱱᱟ ᱥᱮ, ᱱᱚᱣᱟ ᱟᱵᱮᱱ ᱱᱚᱣᱟ ᱪᱮ ᱪᱮᱫ ᱞᱮᱠᱷᱟᱱ ᱵᱷᱟᱞᱮ ᱦᱩᱭᱩᱜ-ᱟ? ᱚᱱᱟ ᱟᱵᱮᱱ ᱵᱮᱱ ᱢᱚᱱᱮᱭᱟ ᱾
ᱦᱸ ᱱᱤᱭᱟᱹ ᱠᱚᱫᱚ ᱦᱩᱭᱩᱜ ᱠᱟᱱᱟ ᱛᱟᱠᱨᱤᱵᱟᱱ ᱧᱮᱫ ᱠᱚᱣᱟ ᱱᱚᱱᱛᱮ ᱦᱚᱸ ᱦᱩᱭᱩᱜ ᱠᱟᱱ ᱜᱮᱭᱟ ᱾ ᱚᱱᱟ ᱠᱚᱫᱚ ᱩᱪᱤᱛ ᱫᱚ ᱵᱟᱝ ᱠᱟᱱᱟ ᱾ ᱵᱚᱭᱮᱥ ᱵᱟᱝᱠᱷᱟᱱ ᱡᱟᱦᱟᱸᱭ ᱵᱚᱜᱮ ᱫᱚ ᱩᱪᱤᱛ ᱫᱚ ᱩᱪᱤᱛ ᱫᱚ ᱵᱟᱝᱠᱟᱱᱟ ᱠᱤᱱᱛᱩ ᱠᱚᱨᱟᱣ ᱫᱟᱠᱚ ᱾ ᱠᱤᱱᱛᱩ ᱟᱭᱚ ᱵᱟᱵᱟ ᱠᱚᱦᱚ ᱩᱱᱠᱩ ᱫᱚᱥ ᱢᱮᱱᱟᱜᱼᱟ ᱟᱨ ᱡᱟᱦᱟᱸᱭ ᱡᱟᱶᱟᱭ ᱵᱟᱦᱩᱜ ᱠᱟᱱᱟ ᱠᱚ ᱩᱱᱠᱩ ᱦᱚᱸ ᱫᱚᱥ ᱢᱮᱱᱟᱜᱼᱟ᱾
ᱦᱮᱸ ᱦᱮᱸ
ᱱᱚᱜᱚᱭ ᱢᱤᱫᱴᱮᱱ ᱜᱤᱫᱽᱨᱟᱹ ᱧᱮᱞᱮ ᱠᱟᱱᱟ ᱵᱚᱱ ᱯᱟᱲᱦᱟᱜ ᱠᱟᱱᱟ ᱥᱮ ᱵᱟᱭ ᱯᱟᱲᱦᱟᱜ ᱟᱵᱚᱱ ᱤᱭᱟᱹ ᱨᱮᱵᱚᱱ ᱛᱟᱦᱮ ᱱᱟᱥᱮ ᱵᱟᱝ? ᱩᱱᱤ ᱟᱵᱚ ᱠᱟᱹᱴᱤᱡ ᱠᱟᱹᱴᱤᱡ ᱵᱟᱵᱩ ᱢᱟᱹᱭ ᱛᱟᱠ ᱦᱮᱢ ᱦᱟᱛᱟᱲ ᱠᱟᱜ ᱠᱚᱣᱟ ᱛᱮ ᱨᱟᱠᱟᱵ ᱱᱟᱭ
ᱦᱩᱸᱻ
ᱚᱱᱟ ᱠᱚᱫᱚ ᱩᱪᱤᱛ ᱜᱮ ᱵᱟᱝ ᱠᱟᱱᱟ ᱾ ᱱᱤᱛᱚᱜ ᱠᱷᱚᱱ ᱠᱟᱹᱴᱤᱡ ᱠᱷᱚᱱ ᱫᱚ ᱠᱚᱱᱚ ᱩᱪᱤᱛ ᱫᱚ ᱵᱟᱝ ᱠᱟᱱᱟ ᱾ ᱡᱮ ᱱᱚᱜᱼᱚᱭ ᱱᱮᱛᱟᱨ ᱫᱚ ᱴᱷᱤᱠ ᱜᱮᱭᱟ ᱾ ᱵᱚᱭᱮᱥ ᱦᱩᱭ ᱠᱟᱛᱮ ᱫᱚ ᱾ ᱵᱚᱭᱮᱥ ᱟᱹᱣᱨᱤ ᱠᱷᱚᱱ ᱫᱚ ᱵᱷᱟᱜᱤᱭᱟ᱾
ᱦᱮᱸ ᱦᱮᱸ
ᱜᱤᱫᱟ. ᱨ ᱫᱚ ᱯᱷᱳᱱ ᱵᱚ ᱮᱢᱟ ᱟᱠᱚᱣᱟ ᱾ ᱚᱱᱟ ᱠᱷᱚᱱ ᱜᱮ ᱟᱨᱦᱚ ᱠᱚ ᱧᱟᱢ ᱫᱟ ᱾
ᱦᱮᱸ ᱦᱮᱸ ᱦᱮᱸ
ᱟᱫᱚ ᱪᱤᱠᱟᱹᱭᱟᱠᱚ ᱵᱟᱡᱫᱷᱚ ᱢᱤᱫᱴᱟᱱ ᱥᱮᱲᱟᱭᱤᱡ ᱠᱚᱲᱟ ᱩᱱᱤ ᱥᱩᱨ ᱨᱮ ᱡᱩᱫᱤ ᱛᱟᱦᱮᱸ ᱠᱚᱜᱼᱟ ᱛᱟᱦᱚᱞᱮ ᱥᱮᱲᱟᱭ ᱜᱮᱭᱟ ᱾ ᱟᱠᱚ ᱨᱮᱱ ᱡᱟᱦᱟᱸᱭ ᱜᱮ ᱢᱤᱫᱴᱮᱱ ᱱᱩᱭ ᱧᱮᱞᱛᱮ ᱚᱱᱠᱟᱭ ᱚᱱᱠᱚᱭᱟ ᱢᱤᱫᱴᱮᱱ ᱜᱤᱫᱽᱨᱟᱹ ᱥᱮᱬᱟᱭ ᱜᱮᱭᱟᱭ ᱩᱱᱤᱩᱭ ᱧᱮᱞᱛᱮᱜᱮ ᱥᱮᱟᱭᱟ ᱾ ᱢᱤᱫ ᱦᱚᱸ ᱵᱟᱹᱲᱤᱡ ᱢᱟᱱᱮ ᱡᱚᱛᱚ ᱦᱚᱲ ᱠᱚ ᱵᱟᱹᱲᱤᱡ ᱠᱚᱼᱟ ᱾
ᱦᱮᱸ
ᱟᱵᱤᱱ ᱠᱟᱹᱡ ᱞᱮᱭᱵᱤᱱ ᱥᱮ ᱱᱚᱣᱟᱛᱮ ᱟᱵᱤᱱ ᱠᱟᱹᱡ ᱾
ᱚ ᱦᱚᱜ ᱱᱚ ᱚᱱᱟ ᱠᱚᱜᱮ ᱟᱵᱮᱱ ᱡᱟᱦᱟᱸ ᱠᱚᱵᱮᱱ ᱞᱟᱹᱭ ᱠᱮᱫᱟ ᱡᱮ ᱦᱮᱸ ᱡᱟ ᱡᱟᱦᱟᱸᱭ ᱥᱟᱶᱛᱮ ᱡᱩᱫᱤ ᱜᱟᱛᱮ ᱟᱠᱚ ᱚᱱᱟ ᱦᱚᱸ ᱡᱩᱫᱤ ᱡᱟᱦᱟᱸᱭ, ᱚᱱᱟ ᱦᱚᱸ ᱠᱟᱹᱴᱤᱡ ᱟᱭᱳᱼᱵᱟᱵᱟᱣᱟᱜ ᱧᱮᱞ ᱞᱟᱹᱠᱛᱤ ᱠᱟᱱ ᱜᱮᱭᱟ ᱾ ᱡᱮ ᱜᱤᱫᱽᱨᱟᱹ ᱚᱠᱚᱭ ᱥᱟᱛᱷᱮ ᱜᱟᱛᱮᱜ ᱠᱟᱱᱟᱭ? ᱠᱟᱱ ᱜᱤᱫᱽᱨᱟᱹ ᱥᱟᱛᱮ ᱜᱟᱛᱮᱜ ᱠᱟᱱᱟ ᱦᱮᱸ ᱥᱮ ᱚᱱᱮ ᱤᱥ ᱥᱠᱩᱞ ᱠᱚ ᱪᱟᱞᱟᱜ ᱠᱚᱞᱤᱧ ᱞᱮᱭᱟ, ᱡᱮ ᱤᱥᱠᱩᱞ ᱠᱚᱠᱚ ᱪᱟᱞᱟᱜ ᱠᱟᱱᱟ ᱴᱷᱤᱠ ᱢᱚᱛᱚ ᱯᱟᱲᱦᱟᱜ ᱠᱟᱱᱟ ᱥᱮ ᱵᱟᱝ ᱦᱮᱸ ᱚᱱᱟ ᱠᱚ ᱧᱮᱞ ᱫᱚᱨᱠᱟᱨ ᱮᱠᱫᱚᱢ ᱜᱮ ᱫᱚᱨᱠᱟᱨ ᱠᱟᱱᱟ ᱟᱭᱳᱼᱵᱟᱵᱟᱣᱟᱜ ᱡᱚᱠᱷᱚᱱ ᱦᱮᱸ ᱦᱮᱸ ᱤᱥᱠᱩᱞᱤᱧ, ᱥᱟᱵ ᱠᱟᱜ ᱵᱮᱱ ᱚᱱᱠᱟ ᱢᱟᱹᱭ ᱵᱟᱹᱵᱩ ᱛᱟᱠᱚ ᱤᱥᱠᱩᱞ ᱠᱚ- ᱦᱮᱸ ᱟᱨ ᱱᱚᱠᱟ ᱦᱚᱸ ᱱᱚᱠᱟ ᱦᱚᱸ ᱱᱤᱛᱚᱜ ᱫᱚ ᱜᱟᱨᱡᱮᱱ ᱠᱚᱦᱚᱸ ᱮᱢᱚᱱ ᱵᱮᱥᱛᱚ ᱯᱷᱳᱱ ᱠᱚ ᱦᱩᱭ ᱠᱟᱱᱟ ᱥᱮ ᱠᱟᱢᱤ ᱠᱟ ᱢᱚᱡᱽᱫᱷᱟᱣ ᱨᱮᱜᱮ ᱢᱮᱱ ᱛᱟᱦᱚᱞᱮ ᱜᱤᱫᱽᱨᱟᱹ ᱡᱮ ᱤᱥ ᱠᱩᱞᱮ ᱥᱮᱱ ᱱᱟ ᱩᱱᱤ ᱦᱮᱡ ᱱᱟᱭ ᱪᱮᱫ ᱠᱚ ᱯᱟᱲᱦᱟᱣ ᱠᱮᱫ ᱠᱚ ᱵᱟᱝᱠᱚ ᱯᱟᱲᱦᱟᱣ ᱠᱮᱫ ᱠᱚ, ᱠᱮᱫ ᱠᱚᱣᱟ ᱱᱚᱣᱟ ᱠᱷᱳᱡ ᱠᱷᱵᱚᱨ ᱡᱩᱫᱤ ᱵᱟᱝᱵᱮᱱ ᱦᱟᱛᱟᱣᱟ, ᱛᱟᱞᱚᱞᱮ ᱩᱱᱤ ᱜᱤᱫᱽᱨᱟᱹ ᱦᱚᱸ ᱢᱮᱫᱴᱮᱱ ᱢᱚᱱᱮ ᱢᱚᱫᱽᱫᱷᱮ ᱢᱤᱫᱴᱮᱱ ᱤᱭᱟᱹ ᱛᱟᱦᱮᱱ ᱛᱟᱭᱟ ᱡᱮ ᱦᱮᱸ, ᱚᱲᱟᱜ ᱨᱮᱦᱚᱸ ᱵᱟᱝᱠᱚ ᱠᱩᱞᱤᱧᱟ ᱠᱚ ᱟᱨ ᱯᱟᱲᱦᱟᱜ ᱠᱟᱹᱱᱟᱹᱧ ᱥᱮ ᱵᱟᱝ ᱦᱮᱸ ᱛᱟᱦᱚᱞᱮ ᱩᱱᱤᱭᱟᱜ ᱫᱚ ᱜᱤᱫᱽᱨᱟᱹ ᱫᱚ
ᱩᱱᱤ ᱫᱚ ᱟᱨᱦᱚᱸ ᱥᱩᱡᱳᱜ ᱧᱟᱢ ᱞᱮᱫ ᱛᱮ ᱚᱭ ᱡᱮ ᱛᱚ
ᱦᱮᱸ ᱜᱤᱫᱽᱨᱟᱹ ᱫᱚ ᱥᱚᱵᱽ ᱥᱚᱢᱚᱭ ᱠᱚ ᱪᱟᱭᱟ ᱡᱮ ᱦᱮᱸ,
ᱦᱮᱸ ᱜᱤᱫᱽᱨᱟᱹ ᱫᱚ ᱥᱚᱵ ᱥᱚᱢᱚᱭ, ᱦᱮᱸ ᱛᱟᱦᱞᱮ ᱦᱚ ᱦᱚᱸᱜᱼᱚ ᱱᱚᱝᱠᱟ ᱨᱮᱜᱮ ᱱᱚᱣᱟ ᱠᱚᱫᱚ ᱦᱳᱭᱳᱜ ᱠᱟᱱᱟ ᱦᱮᱸ
ᱧᱮᱞ ᱠᱚ ᱦᱳᱭᱳᱜ ᱟ ᱯᱟᱲᱦᱟᱜ ᱠᱟᱱᱟ ᱠᱚ ᱥᱮ ᱵᱟᱠᱚ ᱯᱟᱲᱦᱟᱜ, ᱠᱟᱱᱟ
ᱛᱟᱦᱞᱮ ᱦᱚᱸ ᱚᱱᱠᱟ ᱨᱮᱜᱮ
ᱡᱮ ᱜᱤᱫᱽᱨᱟᱹ ᱫᱚ ᱱᱤᱡᱮ ᱱᱤᱡᱮᱢ ᱯᱟᱲᱦᱟᱣ ᱞᱮᱱᱠᱷᱟᱱ ᱵᱷᱟᱜᱮ ᱱᱤᱡᱮ ᱞᱟᱸᱜᱤᱫ ᱟᱡ ᱞᱟᱹᱜᱤᱫ ᱟᱭᱵ ᱟᱢ ᱱᱤᱡᱮ ᱞᱟᱹᱜᱤᱫ ᱫᱚ ᱵᱷᱟᱜᱮ ᱞᱟᱹᱜᱤᱫ ᱜᱮ ᱢᱮᱛᱟᱢᱟᱭ ᱦᱚᱲ ᱫᱚ,
ᱦᱮᱸ ᱦᱮᱸ ᱦᱮᱸ
ᱟᱹᱵᱤᱱ ᱯᱟᱲᱦᱟᱣ ᱞᱮᱱᱠᱷᱟᱱ ᱵᱤᱱ ᱟᱹᱵᱤᱱᱟᱜ ᱜᱮ ᱦᱩᱭᱩᱜᱼᱟ ᱟᱹᱵᱤᱱ ᱜᱮᱵᱤᱱ ᱞᱟᱦᱟ ᱥᱮᱫ ᱵᱤᱱ ᱪᱟᱞᱟᱣ ᱫᱟᱲᱮᱭᱟᱜᱼᱟ ᱥᱮ ᱵᱟᱝ,
ᱦᱮᱸ ᱦᱮᱸ ᱟᱵᱮᱱ ᱜᱮᱵᱤᱱ ᱦᱮᱸ
ᱦᱚᱲ ᱧᱮᱞ ᱛᱮᱵᱤᱱ ᱥᱮᱬᱟᱭᱟ ᱟᱹᱵᱤᱱ ᱩᱞᱴᱟᱹ ᱯᱟᱞᱴᱟ ᱦᱚᱲ ᱧᱮᱞᱛᱮ ᱦᱚᱲ ᱫᱚ ᱦᱚᱲ ᱫᱚ ᱵᱟᱲᱤᱡ ᱜᱮ ᱥᱮᱬᱟ ᱟᱵᱤᱱᱟᱭ, ᱦᱚᱞ ᱫᱚ ᱵᱷᱟᱜᱮ ᱞᱟᱹᱜᱤᱫ ᱫᱚ ᱵᱟᱭ ᱥᱮᱲᱟ ᱟᱵᱤᱱᱟ ᱥᱮ,
ᱵᱷᱟᱜᱮ ᱞᱟᱹᱜᱤᱫ ᱫᱚ ᱵᱟᱭ ᱥᱮᱬᱟᱣ ᱟᱵᱤᱱᱟ ᱦᱮᱸ ᱮᱠᱫᱚᱢ,
ᱦᱩᱸ ᱟᱫᱚ ᱦᱚᱲ ᱦᱚᱲᱟᱜ ᱠᱟᱛᱷᱟ ᱛᱮᱵᱤᱱ ᱪᱟᱞᱟᱣ ᱞᱮᱱᱠᱷᱟᱱ ᱟᱫᱚ ᱦᱚᱲ ᱥᱮᱫ ᱦᱚᱲ ᱫᱚ ᱵᱟᱲᱤᱡ ᱰᱟᱦᱟᱨ ᱛᱮᱜᱮ ᱤᱫᱤ ᱵᱤᱱᱟᱭ ᱵᱷᱟᱜᱮ ᱰᱟᱦᱟᱨ ᱛᱮᱫᱚ ᱛᱤᱥᱦᱟᱸ ᱦᱚᱲ ᱵᱟᱭ ᱤᱫᱤ ᱵᱤᱱᱟ,
ᱦᱩᱸ ᱦᱩᱸ ᱦᱩᱸ
ᱱᱚᱜ-ᱚᱭ ᱛᱚ ᱠᱟᱹᱴᱤᱡ ᱠᱟᱹᱴᱤᱡ ᱠᱷᱚᱱ ᱜᱤᱫᱽᱨᱟᱹ ᱴᱷᱮᱱ ᱥᱮᱲᱟᱜ ᱚᱱᱟ ᱠᱷᱚᱱ ᱠᱚᱱ ᱪᱟᱞᱟᱜ ᱠᱟᱱᱟᱭ ᱟᱫᱚ ᱞᱮᱭᱟᱭ ᱦᱮᱸ ᱟᱢ ᱵᱟᱢ ᱪᱟ-ᱟ ᱪᱚ ᱛᱟᱦᱚᱞᱮ ᱟᱵᱚᱱ ᱪᱟᱞᱟᱜ-ᱟ, ᱟᱫᱚ ᱚᱸᱰᱮ ᱠᱷᱚᱱ ᱯᱟᱲᱦᱟᱜ ᱜᱤᱫᱽᱨᱟᱹ ᱦᱚᱸ ᱩᱱᱤ ᱦᱚᱸ ᱵᱟᱹᱲᱤᱡ ᱠᱮᱫᱮ-ᱟᱠᱚ,
ᱦᱮᱸ ᱚᱱᱮ ᱚᱱᱟ ᱠᱚᱦᱚᱸ ᱦᱮᱸ ᱚᱱᱟ ᱦᱚᱸ
ᱟᱞᱮ ᱛᱚ ᱠᱚᱞ ᱮᱢ ᱠᱚᱜᱮ ᱵᱟᱠᱚ ᱢᱮᱱᱟᱜ ᱠᱚ ᱮᱸ ᱜᱮᱢ ᱠᱷᱮᱞ ᱠᱚ ᱦᱮ ᱯᱷᱚᱞ ᱛᱚ ᱠᱷᱮᱞᱵᱚ ᱮᱢ ᱠᱚᱜᱮ ᱵᱟᱝ ᱜᱟᱱᱚᱜ ᱠᱟᱱᱟ,
ᱦᱮᱸ ᱦᱮᱸ
ᱦᱟᱱᱟ ᱥᱮ ᱠᱚ ᱫᱷᱮᱭᱟᱱ ᱫᱟ ᱯᱟᱲᱦᱟᱣ ᱥᱮᱫ ᱵᱟᱠᱚ ᱫᱷᱮᱭᱟᱱ ᱫᱟ,
ᱦᱮᱸ ᱟᱨ ᱱᱚᱣᱟ ᱦᱚᱸ ᱚᱱᱮ ᱡᱟᱦᱟᱸ ᱤᱥᱠᱩᱞ ᱨᱮ ᱮᱢ ᱠᱚ ᱪᱟᱹᱞᱩ ᱞᱮᱫ ᱛᱟᱦᱮᱸᱫ, ᱱᱟᱣᱟ ᱫᱚ ᱮᱠᱪᱩᱭᱮᱞᱤ ᱫᱚᱠᱚ ᱪᱟᱹᱞᱩ ᱪᱟᱹᱞᱩ ᱞᱟᱜ ᱠᱚ ᱡᱟᱦᱟᱸ ᱞᱚᱠᱰᱟᱣᱩᱱ ᱥᱤᱡᱤᱱ ᱨᱮ ᱡᱚᱠᱷᱚᱱᱼᱼ ᱤᱥᱠᱩᱞ ᱵᱚᱱᱫᱚᱭᱮᱱᱟ ᱛᱟᱦᱚᱞᱮ ᱤᱥᱠᱩᱞ ᱜᱤᱫᱽᱨᱟᱹ ᱡᱟᱛᱮ ᱯᱟᱲᱦᱟᱜ ᱟᱞᱚ ᱵᱚᱱᱫᱚᱜ ᱛᱟᱠᱚᱚᱢ ᱢᱟ ᱚᱱᱟᱼᱼ ᱠᱟᱨᱚᱱ ᱛᱮ ᱢᱳᱵᱟᱭᱤᱞ ᱫᱚᱠᱚ ᱮᱢ ᱠᱚ ᱪᱟᱹᱞᱩ ᱞᱮᱫᱼᱟ ᱱᱤᱛᱚᱜ ᱫᱚᱼᱼ ᱮᱸ ᱵᱟᱝᱠᱚ ᱮᱢᱟ ᱠᱚ ᱠᱟᱱᱟ ᱡᱟᱹᱱᱤᱡ ᱪᱚᱝ ᱟᱥᱟ ᱠᱚᱨᱮ᱾ ᱦᱮᱸ ᱱᱤᱛᱚᱜ ᱫᱚ ᱡᱮᱦᱮᱛᱩ ᱚᱯᱞᱟᱭᱤᱱ ᱛᱮ ᱠᱮᱞᱟᱥ ᱠᱚ ᱦᱩᱭᱩᱜ ᱠᱟᱱᱟ᱾ ᱛᱟᱦᱚᱞᱮ ᱱᱤᱛᱳᱜ ᱢᱳᱵᱟᱭᱤᱞ ᱨᱮᱱᱟᱜ ᱫᱚ ᱫᱚᱨᱠᱟᱨ ᱵᱟᱹᱱᱩᱜᱼᱟ᱾ ᱟᱨ ᱟᱹᱰᱤ ᱡᱟᱭᱜᱟ ᱨᱮᱜᱮᱞᱤᱧ ᱧᱮᱞ ᱮᱫᱟ ᱥᱳᱥᱟᱞ ᱢᱤᱰᱤᱭᱟ ᱨᱮ ᱡᱮᱼᱼ ᱜᱤᱫᱽᱨᱟᱹ ᱠᱚᱠᱚ ᱚᱵᱚᱨᱳᱫᱷ ᱮᱫᱟ ᱦᱮᱸ ᱟᱱᱫᱳᱞᱚᱱ ᱫᱟᱠᱚ ᱞᱟᱹᱭ ᱫᱟᱠᱚ ᱡᱮ ᱪᱮᱫᱟᱜᱼᱼ ᱢᱳᱵᱟᱭᱤᱞ ᱵᱟᱝᱠᱚ ᱮᱢᱚᱜ ᱠᱟᱱᱟ ᱦᱮᱸ ᱡᱚᱛᱚ ᱦᱚᱲ ᱠᱚ ᱧᱟᱢ ᱠᱮᱫᱟ ᱟᱞᱮᱼᱼ ᱠᱷᱚᱱᱟᱜ ᱞᱟᱦᱟᱮᱱ ᱠᱚ ᱦᱚᱜᱼ ᱱᱟ ᱚᱱᱟᱼᱼ ᱟᱹᱞᱤᱧ ᱞᱤᱧ ᱞᱟᱹᱭ ᱠᱮᱫᱼᱼ ᱡᱮ ᱚᱲᱟᱜ ᱦᱚᱲᱟᱜ ᱦᱚᱸ ᱠᱟᱹᱴᱤᱡ ᱧᱮᱞ ᱫᱚᱨᱠᱟᱨᱚᱜ ᱠᱟᱱᱟ᱾
ᱞᱚᱠᱰᱟᱣᱩᱱ ᱛᱟᱦᱮᱸ ᱠᱟᱱᱟ ᱴᱷᱤᱠᱜᱮ ᱚᱱᱞᱟᱭᱤᱱ ᱛᱮ ᱠᱮᱞᱟᱥ ᱦᱩᱭᱩᱜ ᱠᱟᱱ ᱛᱟᱦᱮᱱᱟ ᱵᱷᱟᱜᱤ ᱡᱤᱱᱤᱥ ᱠᱟᱱᱟ᱾
ᱦᱮᱸ
ᱟᱨ ᱱᱤᱛᱚᱜ ᱫᱚ ᱱᱤᱛᱚᱜ ᱤᱥᱠᱩᱞ ᱠᱷᱩᱞᱟᱹᱣ ᱠᱟᱱᱟ ᱞᱚᱠᱰᱟᱣᱩᱱ ᱦᱚᱸ ᱵᱟᱹᱱᱩᱜ ᱱᱤᱛ ᱫᱚ᱾ ᱤᱥᱠᱩᱞ ᱠᱷᱩᱞᱟᱹᱣ ᱟᱠᱟᱱᱟ ᱯᱟᱲᱦᱟᱜ ᱜᱮ ᱵᱷᱟᱜᱮᱭᱟ ᱥᱤᱥᱠᱩᱞ ᱨᱮᱜᱮ᱾
ᱦᱮᱸ
ᱡᱟ ᱞᱚᱠᱰᱟᱣᱩᱱ ᱨᱮ ᱡᱟᱦᱟᱸ ᱯᱷᱳᱱ ᱠᱚᱢᱚᱜ ᱠᱟᱱᱟ ᱛᱟᱦᱮᱠᱟᱱᱟ ᱩᱱᱤᱭ ᱯᱟᱲᱦᱟᱜ ᱠᱟᱱᱟ ᱥᱮ ᱵᱟᱭ ᱯᱟᱲᱦᱟᱜ ᱠᱟᱱᱟ! ᱵᱟᱵᱤᱱ ᱧᱮᱞᱮᱫ ᱠᱟᱱᱟ ᱥᱮ ᱟᱹᱵᱤᱱ ᱫᱚ᱾
ᱦᱮᱸ
ᱩᱱᱤ ᱯᱷᱳᱱ ᱧᱟᱢ ᱠᱟᱫᱟᱭ ᱜᱷᱟᱱᱴᱟᱭ ᱫᱟᱭ ᱱᱚᱝᱠᱟᱭ ᱫᱟᱭ ᱯᱟᱲᱦᱟᱜ ᱠᱟᱱᱟᱭ ᱥᱮ ᱵᱟᱭ ᱯᱟᱲᱦᱟᱜ ᱠᱟᱱᱟᱭ ᱩᱱᱤᱫᱚ ᱵᱟᱵᱤᱱᱼᱼ ᱧᱮᱞ ᱵᱟᱵᱤᱱ ᱪᱟᱞᱟᱜ ᱠᱟᱱ ᱠᱷᱟᱡᱼ
ᱦᱮᱸ
ᱟᱫᱚ ᱩᱱᱠᱩ ᱧᱮᱞᱛᱮ ᱩᱱᱠᱩ ᱠᱚ ᱧᱟᱢ ᱠᱮᱫᱟ ᱟᱞᱮ ᱵᱟᱞᱮ ᱧᱟᱢᱟ ᱪᱮᱫᱟᱜ?
ᱦᱮᱸᱻ ᱚᱱᱮ ᱚᱱᱟ ᱠᱚ ᱞᱟᱹᱭ ᱫᱟᱠᱚ ᱱᱤᱛᱚᱜ᱾
ᱚᱱᱠᱟ ᱚᱱᱠᱟ ᱛᱮᱜᱮ ᱛᱚ ᱟᱫᱚ ᱟᱵᱚᱣᱟᱜ ᱚᱞᱚᱜ ᱯᱟᱲᱦᱟᱜ ᱜᱤᱫᱽᱨᱟᱹᱭ ᱪᱟᱵᱟᱜ ᱠᱟᱱᱟ᱾
ᱦᱮᱸ ᱟᱥᱛᱮ ᱟᱥᱛᱮ ᱡᱚᱛᱚᱜ ᱜᱮ ᱪᱟᱵᱟᱜ ᱠᱟᱱᱟ᱾
ᱦᱮᱸ ᱟᱫ ᱪᱟᱵᱟᱜ ᱠᱟᱱᱟ ᱜᱮᱭᱟ ᱡᱚᱛᱚ ᱜᱮ ᱟᱫᱚ ᱢᱚᱱᱮ ᱠᱟᱜ ᱢᱮᱼᱼ ᱰᱤᱡᱮ ᱮᱱᱮᱡ ᱠᱚ ᱱᱤᱛᱚᱜ ᱫᱚ ᱦᱩᱭᱩᱜ ᱠᱟᱱᱟ ᱚᱱᱟ ᱠᱚ ᱪᱟᱱ ᱫᱚ ᱾ ᱛᱚᱵᱮ ᱦᱤᱲᱤᱧᱟᱵᱟᱜ ᱠᱟᱱᱟ ᱟᱥᱛᱮᱼ ᱟᱥᱛᱮ᱾
ᱚᱱᱟ ᱛᱟ ᱛᱟᱯᱚᱨᱮ ᱡᱟᱦᱟᱸ ᱱᱤᱛᱳ ᱫᱚ ᱦᱟᱱᱮ ᱤᱱᱥᱴᱟᱜᱨᱟᱢ ᱠᱚᱨᱮᱼᱼ ᱵᱟᱹᱧ ᱧᱮᱞ ᱟᱠᱟᱫᱟ ᱡᱮ ᱫᱚᱢᱮ ᱨᱤᱞ ᱠᱚᱠᱚ ᱵᱮᱱᱟᱣ ᱮᱫᱟ᱾
ᱦᱮᱸ ᱦᱮᱸ
ᱠᱟᱱᱟ
ᱵᱟᱝ ᱟᱹᱵᱤᱱ ᱟᱵᱮᱱ ᱯᱟᱲᱦᱟᱣ ᱦᱚ ᱯᱟᱲᱦᱟᱜ ᱵᱮᱱ ᱚᱱᱟ ᱠᱚᱨᱟᱣ ᱵᱤᱱ ᱠᱳᱱᱳ ᱢᱟᱱᱟ ᱵᱟᱹᱱᱩᱜᱼᱟ ᱯᱟᱲᱦᱟᱣᱼᱼ ᱥᱚᱢᱚᱭ ᱨᱮ ᱯᱟᱲᱦᱟᱵᱤᱱ ᱥᱚᱢᱚᱭ ᱨᱮ ᱡᱷᱚᱛᱚ ᱠᱤᱪᱷᱩᱭ ᱵᱤᱱ ᱠᱳᱱᱳ ᱢᱟᱱᱟ ᱵᱟᱱᱩᱜ-ᱟ᱾
ᱦᱮᱸ ᱦᱮᱸ
ᱠ ᱵᱤᱞ ᱠᱷᱱᱟ ᱛᱠᱪ ᱵᱟᱝᱜ ᱪ
ᱦᱮᱸ
ᱯᱷᱳᱱ ᱦᱚ ᱜᱷᱟᱱᱴᱟ ᱵᱤᱱ ᱥᱮ ᱧᱮᱞ ᱵᱤᱱ ᱡᱟᱦᱟᱱᱟᱜ ᱜᱮ ᱚᱥᱩᱵᱤᱫᱟ ᱵᱟᱹᱱᱩᱜᱼᱟ᱾ ᱟᱵ ᱟᱵᱤᱱ ᱥᱚᱢᱚᱭ ᱨᱮ ᱯᱟᱲᱦᱟᱜ ᱵᱤᱱ᱾ ᱟᱵᱤᱱ ᱞᱟᱹᱜᱤᱫ ᱜᱮ ᱦᱩᱭᱩᱜ ᱟᱵᱤᱱ ᱞᱟᱹᱜᱤᱫ ᱠᱚ ᱢᱮᱛᱟᱵᱤᱱᱟ ᱚᱠᱚᱭ ᱞᱟᱹᱜᱤᱫ ᱦᱚ ᱵᱟᱝ
ᱦᱮᱸᱻᱦᱮᱸ
ᱟᱨᱠᱟᱛᱮ ᱢᱴᱮ ᱢᱤᱫ ᱴᱮᱱ ᱪᱟᱠᱨᱤ ᱵᱟᱹᱧ ᱧᱟᱢ ᱫᱟᱨᱤᱭᱟᱜ ᱠᱟᱱᱟ ᱦᱮᱸᱼᱼ
ᱯᱟᱲᱦᱟᱣ ᱞᱮᱱᱠᱷᱟᱱ ᱵᱮᱱ ᱢᱤᱫᱴᱮᱱ ᱵᱷᱟᱞᱤ ᱯᱚᱡᱤᱥᱚᱱ ᱨᱮᱵᱮᱱ ᱪᱟᱞᱟᱜᱼᱟ ᱢᱤᱫᱴᱮᱱᱼᱼ ᱪᱮ ᱪᱟᱹᱠᱨᱤ ᱥᱮ ᱚᱱᱠᱟ ᱞᱮᱠᱟᱱᱟᱜ ᱡᱤᱱᱤᱥ ᱵᱮᱱ ᱠᱚᱨᱟᱣ ᱫᱟᱲᱮᱭᱟᱜᱼᱟ᱾ ᱡᱟᱦᱟᱸ ᱦᱮᱸᱡ ᱟᱹᱡ ᱚᱱᱠᱟ ᱠᱚᱨᱟᱣ ᱠᱟᱛᱮ ᱵᱮᱱ ᱠ ᱡᱤᱱᱤᱥ ᱛᱟᱦᱚᱞᱮ, ᱦᱚᱸᱜ ᱚᱱᱟ ᱠᱚᱫᱚ ᱢᱟᱱᱮ ᱠᱟᱹᱴᱤᱡ ᱩᱢᱮᱨ ᱨᱮᱫᱚ ᱚᱱᱟ ᱠᱩᱫᱚ ᱩᱱᱟᱹᱜ ᱵᱚᱦᱚᱜ ᱨᱮ ᱵᱟᱝ ᱦᱤᱡᱩᱜᱼᱟ, ‌ ᱡᱮ ᱦᱮᱸ ᱯᱟᱲᱦᱟᱣ ᱞᱮᱱᱠᱷᱟᱱ ᱢᱤᱫᱴᱮᱱ ᱵᱷᱟᱞᱮ ᱯᱚᱡᱤᱥᱚᱱ ᱨᱮ ᱪᱟᱞᱟᱣ ᱟᱱᱤᱡᱼᱟ᱾ ᱥᱮ, ᱵᱷᱟᱞᱮ ᱠᱤᱪᱷᱩᱢ ᱠᱚ ᱠᱚᱨᱟᱣ ᱫᱟᱲᱮᱜ ᱚᱱᱟ ᱚᱱᱟ ᱠᱚᱫᱚ ᱯᱩᱨᱟᱹ ᱥᱳᱱ ᱯᱩᱨᱱᱚ ᱜᱮ ᱚᱲᱟᱜ ᱦᱚᱲ ᱧᱮᱞ ᱞᱟᱹᱠᱛᱤ ᱠᱟᱱ ᱜᱮ ᱭᱟ, ᱡᱮ ᱦᱮᱸ ᱚᱲᱟᱜ ᱦᱚᱲ ᱫᱚ ᱥᱚᱵ ᱥᱚᱢᱚᱭ ᱢᱤᱫᱴᱮᱱ ᱦᱮᱸ ᱡᱚᱠᱷᱚᱱ ᱜᱟᱨᱡᱮᱱ ᱦᱩᱭᱩᱜ ᱠᱟᱱᱟᱢ ᱛᱚᱠᱷᱚᱱ ᱫᱚ ᱢᱤᱫᱴᱮᱱ ᱥᱟᱥᱚᱱ ᱦᱚᱸ ᱥᱚᱥᱚᱱᱮᱢ ᱜᱤᱫᱽᱨᱟᱹ, ᱛᱟᱯᱚᱨ ᱜᱟᱛᱮ ᱞᱮᱠᱟ ᱦᱚᱸ ᱢᱮᱥᱟᱜ ᱢᱮ, ᱥᱳᱢᱚᱭ ᱵᱤᱥᱮᱥ ᱫᱚ ᱵᱟᱱᱟᱨ ᱜᱮ ᱞᱟᱹᱠ ᱛᱤ ᱠᱟᱱ ᱜᱮᱭᱟ, ᱵᱟᱠᱷᱟᱱ ᱦᱮᱸ ᱜᱤᱫᱽᱨᱟᱹ ᱠᱚ ᱢᱟᱱᱮ ᱥᱟᱥᱚᱱ ᱵᱚᱛᱚᱨ ᱛᱮ ᱢᱟᱱᱮ ᱵᱟᱝᱠᱚ ᱞᱟᱹᱭ ᱫᱟᱲᱮᱭᱟᱜᱼᱟ ᱟᱭᱳ ᱵᱟᱵᱟ ᱴᱷᱮᱱ᱾ ᱚᱱᱟ ᱛᱮᱧ ᱞᱟᱹᱭᱟ ᱥᱚᱢᱚᱭ ᱵᱤᱥᱮᱥ ᱫᱚ ᱢᱟᱱᱮ ᱦᱮᱸ ᱫᱟᱞ ᱦᱚᱸ ᱫᱟᱞ ᱠᱚᱵᱮᱱ ᱥᱮ ᱨᱚᱦᱮᱫ ᱠᱚᱵᱮᱱ, ᱛᱟᱯᱚᱨ ᱜᱟ ᱛᱮ ᱦᱚᱸ ᱜᱟᱛᱮᱜ ᱵᱮᱱ ᱡᱟᱛᱮ ᱠᱚᱨᱮ ᱟᱠᱚᱣᱟᱜ ᱡᱩᱫᱤ ᱚᱱᱠᱟ ᱞᱮᱠᱟᱱ ᱥᱚᱢᱚᱭᱥᱥᱟ ᱨᱮᱠᱚ ᱯᱟᱲᱟᱜᱼᱟ, ᱡᱟᱛᱮ ᱟᱵᱮᱱ ᱠᱚ ᱞᱟᱹᱭ ᱫᱟᱲᱮᱭᱟᱵᱮᱱ, ᱵᱟᱝ ᱵᱟᱠᱷᱟᱱ ᱫᱚ ᱱᱚᱝᱠᱟᱱ ᱦᱚᱸ ᱧᱮᱞᱚᱜ ᱠᱟᱱᱟ ᱡᱮ ᱦᱮᱸ ᱟᱹ ᱟᱹᱰᱤ ᱦᱚᱲ ᱢᱟᱱᱮ ᱟᱹᱰᱤ ᱠᱤᱪᱷᱩ ᱪᱟᱯ ᱛᱮ ᱱᱚᱝᱠᱟ, ᱫᱩᱞᱟᱹᱲᱼᱫᱩᱯᱞᱟᱹᱲ ᱨᱮᱱᱟᱜ ᱪᱟᱯ ᱥᱮ ᱯᱟᱲᱦᱟᱜ ᱨᱮᱱᱟᱜ ᱪᱟᱯ ᱛᱮ, ᱱᱚᱝᱠᱟ ᱠᱚ ᱜᱚᱡ-ᱜᱚᱯᱚᱡᱚᱜ ᱠᱟᱱᱟ ᱥᱮ ᱥᱩᱭᱥᱟᱭᱮᱰ ᱫᱟᱠᱚ, ᱦᱳᱭ ᱚᱱᱟ ᱚᱱᱟ ᱠᱚ ᱢᱟᱱᱮ, ᱦᱮᱞᱳᱣ